ᱟᱸᱡᱚᱢᱚᱜ ᱠᱟᱱᱟ᱾
ᱟᱪᱪᱷᱟ ᱵᱮᱥ ᱵᱟᱲᱟ ᱜᱮᱭᱟᱵᱤᱱ?
ᱦᱮᱸ ᱟᱹᱞᱤᱧ ᱫᱚ ᱦᱟᱸᱜ ᱱᱤᱛ ᱫᱷᱟᱹᱵᱤᱡ ᱫᱚ ᱵᱮᱥᱜ ᱜᱮ ᱢᱮᱱᱟᱜ ᱟᱠᱟᱫ ᱞᱤᱧᱟᱹ, ᱟᱹᱵᱤᱱ ᱚᱠᱟ ᱞᱮᱠᱟ?
ᱟᱹᱞᱤᱧ ᱦᱚᱸ ᱱᱤᱭᱟᱹ ᱜᱷᱟᱹᱲᱤᱡ ᱫᱚ ᱵᱮᱥ ᱜᱮᱭᱟᱞᱤᱧ᱾
ᱟᱪᱪᱷᱟ ᱢᱮᱱ ᱵᱤᱱ ᱛᱟᱦᱚᱞᱮ᱾
ᱦᱮᱸᱫᱚᱦᱜ ᱛᱮᱦᱮᱧ ᱫᱚ ᱢᱤᱫᱴᱟᱝ ᱥᱟᱛᱟᱢ ᱱᱤᱭᱮ ᱨᱚᱯᱚᱲ ᱞᱮᱱᱠᱷᱟᱱ ᱜᱮ ᱟᱹᱰᱤ ᱱᱟᱯᱟᱭᱚᱜᱼᱟ ᱦᱮᱸ ᱵᱟᱝ᱾
ᱦᱮᱸ᱾
ᱳᱭ ᱟᱫᱚ ᱦᱟᱸ ᱥᱟᱛᱟᱢ ᱥᱟᱛᱟᱢ ᱫᱚᱦᱟᱜ ᱱᱚᱣᱟ ᱛᱟᱦᱮᱱ ᱠᱟᱱᱟ ᱛᱮᱦᱮᱧᱟᱜ ᱫᱚ ᱡᱟᱦᱟᱸ ᱫᱚ ᱚᱱᱮ ᱟᱵᱤᱱᱟᱜ ᱡᱤᱭᱚᱱ ᱨᱮ ᱚᱠᱟ ᱚᱠᱟ ᱡᱟᱭᱜᱟ ᱠᱚᱨᱮᱵᱤᱱ ᱫᱟᱬᱟ ᱟᱠᱟᱫᱟ ᱟᱨ ᱟᱹᱞᱤᱧ ᱦᱚᱸ ᱚᱠᱟ ᱚᱠᱟ ᱡᱟᱭᱜᱟ ᱞᱤᱧ ᱫᱟᱬᱟ ᱟᱠᱟᱫᱟ ᱚᱱᱟ ᱱᱤᱭᱟᱹᱜᱮ ᱠᱟᱹᱴᱤᱡ ᱛᱩᱞᱟᱹ ᱡᱚᱠᱷᱷᱟ ᱞᱮᱠᱷᱟᱱ ᱟᱹᱰᱤ ᱱᱟᱯᱟᱭ ᱠᱚᱜᱼᱟ ᱦᱮᱸ ᱵᱟᱝ ᱾
ᱟᱪᱪᱷᱟ ᱦᱮᱸ ᱱᱚᱣᱟ ᱠᱚᱦᱚᱸ ᱛᱩᱞᱟᱹᱡᱚᱠᱷᱟ ᱠᱟᱹᱴᱤᱡ ᱫᱚᱨᱠᱟᱨ᱾
ᱮᱸ ᱛᱟᱞᱦᱮ ᱟᱵᱤᱱ ᱥᱮᱚᱜ ᱠᱷᱚᱱᱜᱮ ᱥᱩᱨᱩᱭ ᱵᱤᱱ ᱥᱮ᱾
ᱟᱹᱞᱤᱧ ᱥᱮᱫ ᱠᱷᱚᱱᱟᱜ᱾
ᱦᱳᱭ ᱦᱳᱭ᱾
ᱟᱪᱪᱷᱟ ᱟᱹᱞᱤᱧ ᱥᱮᱫ ᱠᱷᱚᱱ ᱜᱮᱞᱤᱧ ᱢᱮᱱ ᱮᱫᱟ ᱟᱹᱞᱤᱧ ᱞᱤᱧ ᱢᱮᱱᱫᱟ ᱡᱮ ᱟᱹᱞᱤᱧ ᱫᱚ ᱢᱟᱱᱮ ᱫᱟᱬᱟ ᱫᱚ ᱫᱚᱢᱮ ᱠᱷᱩᱵᱴᱟ ᱫᱚ ᱵᱟᱞᱤᱧ ᱫᱟᱬᱟᱱ ᱜᱮᱭᱟ᱾ ᱟᱨ ᱫᱚᱢᱮ ᱫᱚ ᱵᱟᱹᱞᱤᱧ ᱫᱟᱬᱟ ᱠᱟᱫᱟ ᱠᱤᱪᱷᱩ ᱵᱟᱨᱭᱟ ᱯᱮᱭᱟ ᱡᱟᱭᱜᱟ ᱞᱤᱧ ᱪᱟᱞᱟᱣ ᱠᱟᱱᱟ᱾ ᱡᱮᱢᱚᱱ ᱞᱟᱹᱭ ᱜᱟᱱᱚᱜᱼᱟ ᱱᱚᱸᱰᱮ ᱢᱟᱱᱮ ᱯᱚᱨᱚᱵᱽ ᱥᱮᱫ ᱞᱤᱧ ᱢᱮᱱᱫᱟ ᱦᱮᱸ᱾
ᱦᱳᱭ ᱦᱳᱭ᱾
ᱯᱚᱨᱚᱵᱽ ᱜᱮᱞᱤᱧ ᱪᱟᱞᱟᱣ ᱠᱟᱱᱟ ᱱᱟᱰᱮ ᱢᱤᱫᱴᱟᱝ ᱢᱮᱱᱟᱜ ᱛᱟᱵᱚᱱᱟ ᱵᱩᱨᱩ ᱵᱚᱸᱜᱟ᱾ ᱚᱱᱟ ᱧᱮᱞ ᱢᱤᱫ ᱫᱷᱟᱣ ᱞᱤᱧ ᱪᱟᱞᱟᱣ ᱞᱮᱱ ᱛᱟᱦᱮᱸᱜᱼᱟ ᱚᱱᱟ ᱦᱚᱸ ᱟᱹᱰᱤ ᱠᱟᱹᱴᱤᱡ ᱧᱚᱜ ᱨᱮ ᱾
ᱟᱪᱪᱷᱟ ᱟᱪᱪᱷᱟ᱾
ᱟᱨ ᱱᱚᱜᱼᱚᱭ ᱯᱟᱴᱟᱵᱤᱸᱫᱟᱹ ᱢᱮᱱᱛᱮ ᱢᱤᱫᱴᱟᱝ ᱯᱚᱨᱚᱵᱽ ᱞᱮᱭᱟᱹᱜ᱾ ᱢᱟᱱᱮ ᱵᱚᱲᱚ ᱜᱮ ᱟᱸᱡᱚᱢ ᱠᱟᱫᱟ ᱵᱤᱱ ᱥᱮ ᱵᱟᱝ? ᱚᱸᱰᱮ ᱢᱤᱫᱷᱟᱞᱤᱧ ᱪᱟᱞᱟᱣ ᱞᱮᱱ ᱛᱟᱦᱮᱸᱜ᱾
ᱟᱪᱪᱷᱟ᱾
ᱟᱨ ᱚᱱᱠᱟ ᱫᱚ ᱠᱷᱩᱵ ᱮᱠᱴᱟ ᱫᱚ ᱟᱹᱞᱤᱧ ᱫᱚ ᱵᱟᱹᱞᱤᱧ ᱪᱟᱞᱟᱣ ᱠᱟᱱᱟ ᱾
ᱟᱪᱪᱷᱟ᱾ ᱚᱱᱟ ᱠᱚᱜᱮᱵᱤᱱ ᱫᱟᱬᱟ ᱟᱹᱜᱩ ᱠᱟᱫᱟ ᱦᱮᱸ ᱵᱟᱝ ᱦᱮᱸ ᱟᱫᱚ ᱟᱹᱞᱤᱧ ᱦᱚᱸ ᱫᱟᱬᱟ ᱢᱟ ᱟᱹᱰᱤ ᱡᱟᱭᱜᱟ ᱜᱮᱞᱤᱧ ᱫᱟᱬᱟ ᱠᱟᱫᱟ ᱟᱞᱤᱧ ᱫᱚ ᱦᱟᱸᱜ ᱾
ᱟᱪᱪᱷᱟ ᱞᱟᱹᱭ ᱵᱤᱱ ᱛᱟᱦᱚᱞᱮ ᱪᱮᱫᱠᱟ ᱵᱤᱱ
ᱞᱟᱹᱭ ᱦᱳᱭ ᱱᱚᱛᱮ ᱞᱟᱹᱭ ᱜᱟᱱᱚᱜᱼᱟ ᱯᱩᱨᱩᱞᱤᱭᱟᱹ ᱡᱮᱞᱟ ᱨᱮᱱᱟᱜ ᱦᱟᱸᱜ ᱟᱡᱚᱫᱤᱭᱟᱹ ᱵᱩᱨᱩ ᱛᱟᱯᱚᱨ ᱦᱟᱸᱜ ᱵᱟᱸᱠᱩᱲᱟ ᱡᱮᱞᱟ ᱨᱮᱱᱟᱜ ᱦᱟᱸᱜ ᱡᱟᱦᱟᱸ ᱨᱮ ᱢᱩᱠᱩᱴᱢᱩᱱᱤ ᱯᱩᱨ ᱰᱮᱢ᱾ ᱛᱟᱯᱚᱨ ᱯᱟᱴᱟᱵᱤᱸᱫᱟᱹ ᱢᱟᱞᱤᱧ ᱥᱮᱱ ᱠᱟᱱ ᱜᱮᱭᱟ ᱚᱱᱟ ᱥᱟᱶᱛᱮ ᱫᱤᱜᱷᱟ᱾ ᱟᱨ ᱦᱟᱸᱜ ᱡᱟᱦᱟᱸ ᱫᱚ ᱚᱱᱛᱮ ᱞᱟᱹᱭ ᱜᱟᱱᱚᱜᱼᱟ ᱥᱩᱱᱫᱚᱨᱵᱚᱱ᱾ ᱟᱨᱦᱚ ᱱᱚᱜᱼᱚᱭ ᱠᱳᱞᱠᱟᱛᱟ ᱥᱮᱫ ᱪᱟᱞᱟᱣ ᱦᱩᱭ ᱞᱮᱱ ᱛᱟᱦᱮᱸᱜᱼᱟ ᱾ ᱠᱳᱞᱠᱟᱛᱟ ᱨᱮᱱᱟᱜ ᱪᱤᱲᱤᱭᱟᱠᱷᱟᱱᱟ, ᱥᱟᱭᱮᱱ ᱥᱤᱴᱤ ᱚᱱᱟ ᱠᱚᱨᱮᱜ ᱞᱤᱧ ᱫᱟᱬᱟ ᱟᱹᱜᱩ᱾
ᱠᱮᱫᱟ ᱡᱷᱟᱲᱜᱨᱟᱢ ᱨᱮᱱᱟᱜ ᱡᱟᱦᱟᱸ ᱚᱸᱰᱮ ᱚᱸᱰᱮ ᱢᱤᱫᱴᱟᱱ ᱢᱮᱱᱟᱜᱼᱟ ᱠᱮᱫᱟᱞᱤᱧ ᱚᱸᱰᱮ ᱜᱮᱞᱤᱧ ᱧᱮᱞ
ᱪᱮᱫᱠᱟᱵᱤᱱ ᱵᱩᱡᱷᱟᱹᱣ ᱠᱮᱫᱟ ᱠᱟᱛᱮ ᱠᱟᱹᱴᱤᱡ ᱵᱤᱱ ᱞᱟᱹᱭ ᱞᱮᱠᱷᱟᱱ ᱵᱷᱟᱹᱜᱮ ᱠᱚᱜᱼᱟ ᱾
ᱦᱳᱭ ᱟᱫᱚ ᱦᱟᱸᱜ ᱧᱮᱞ ᱫᱚ ᱦᱟᱸᱜ ᱱᱚᱸᱰᱮ ᱜᱮ ᱡᱷᱚᱛᱚ ᱜᱮᱞᱤᱧ ᱫᱟᱬᱟ ᱠᱮᱫᱟ ᱡᱷᱚᱛᱚ ᱡᱟᱭᱜᱟ ᱜᱮᱞᱤᱧ ᱠᱩᱥᱤᱭᱟᱫᱟ ᱢᱮᱱ